ᱡᱚᱦᱟᱨ ᱜᱮ ᱟᱞᱤᱧ ᱟᱜ ᱨᱚᱲ ᱠᱚᱵᱮᱱ ᱟᱸᱡᱚᱢ ᱧᱟᱢᱮᱫ ᱟ᱾
ᱦᱮᱸ ᱦᱮᱸ ᱟᱸᱡᱚᱢᱚᱜ ᱠᱟᱱᱟ ᱟᱪᱪᱷᱟ ᱞᱟᱦᱟ ᱞᱟᱦᱟᱨᱟᱜ ᱤᱭᱟᱹ ᱱᱤᱭᱟᱹ ᱞᱟᱦᱟᱨᱮ ᱡᱟᱦᱟᱸ ᱞᱟᱝ ᱜᱚᱞᱯᱷᱚᱭᱮᱫ ᱛᱟᱦᱮᱱᱟ ᱡᱮ ᱚᱱᱮ ᱯᱮ ᱫᱤᱱ ᱯᱮ ᱫᱤᱱ ᱵᱮᱱ ᱞᱟᱹᱭ ᱠᱮᱫᱟ ᱡᱮ ᱵᱟᱦᱟ ᱛᱟᱦᱮᱞᱮ ᱟᱹᱞᱤᱧ ᱟᱞᱤᱧ ᱫᱚ ᱞᱤᱧ ᱞᱟᱹᱭ ᱠᱮᱫᱟ ᱵᱟᱨ ᱫᱤᱱ ᱟᱞᱮᱭᱟᱜ ᱫᱚ ᱟᱞᱮ ᱚᱱᱛᱮ ᱡᱟᱦᱟᱸ ᱞᱮᱠᱟ ᱛᱟᱦᱞᱮ ᱚᱱᱟ ᱯᱮ ᱫᱤᱱ ᱫᱚ ᱚᱱᱟ ᱚᱱᱟᱴᱟᱜ ᱵᱟᱹᱞᱤᱧ ᱵᱩᱡᱽ ᱫᱟᱲᱮᱭᱟᱫᱟ ᱟᱨ ᱠᱟᱹᱴᱤᱡ ᱞᱟᱹᱭ ᱞᱤᱧ ᱠᱷᱟᱱ ᱵᱷᱟᱞᱮ ᱠᱚᱜᱼᱟ? ᱮ ᱡᱟᱦᱟᱸ ᱮᱦᱚᱵ ᱫᱤᱱ ᱦᱤᱞᱳᱜ ᱫᱚ ᱡᱟᱦᱟᱸ ᱵᱮᱱ ᱞᱟᱹᱭ ᱠᱮᱫᱮᱜ ᱡᱟᱦᱮᱨ ᱯᱩᱡᱟᱹ ᱮᱦᱚᱵ ᱫᱤᱱ ᱦᱤᱞᱳᱜ ᱫᱚ
ᱦᱳᱭ ᱦᱳᱭ ᱢᱟᱱᱮ ᱡᱟᱦᱮᱨ ᱨᱮᱫᱚ ᱦᱟᱸᱜ ᱵᱟᱞᱮ ᱯᱩᱡᱟᱹᱭᱟ ᱟᱞᱮ ᱫᱚ ᱮᱦᱚᱵ ᱫᱤᱱ ᱦᱤᱞᱳᱜ ᱫᱚ ᱦᱟᱸᱜ
ᱚ ᱛᱟᱦᱚᱞᱮ
ᱢᱟᱱᱮ ᱪᱮᱫ ᱞᱮᱠᱟᱞᱤᱧ ᱞᱟᱹᱭᱵᱤᱱᱟ ᱮᱱᱛ ᱮᱦᱚᱵ ᱫᱤᱱ ᱦᱤᱞᱳᱜ ᱫᱚ ᱦᱟᱜ ᱜᱚᱝᱠᱮ ᱢᱤᱫᱴᱤᱡ ᱚᱱᱟ ᱫᱚ ᱦᱩᱰᱤᱧ ᱡᱟᱦᱮᱨ ᱠᱚ ᱢᱮᱛᱟᱜᱼᱟ ᱮᱱᱛᱮ
ᱚ ᱦᱮᱸ
ᱟᱞᱮ ᱫᱚ ᱢᱟᱱᱮ ᱵᱟᱭᱨᱟ ᱡᱟᱦᱮᱨ ᱛᱟᱞᱮ ᱦᱟᱸᱜ
ᱦᱮᱸ ᱟᱞᱮ ᱟᱞᱮᱭᱟᱜ ᱦᱚ ᱚᱱᱠᱟ ᱚᱱᱠᱟ ᱢᱮᱱᱟᱜ ᱛᱟᱞᱮᱭᱟ ᱦᱩᱰᱤᱧ ᱡᱚᱦᱟᱨ ᱢᱟᱱᱮ ᱦᱟᱱᱛᱮ ᱦᱩᱰᱤᱧ ᱡᱟᱦᱮᱨ ᱡᱟᱦᱟᱸ ᱠᱚ ᱢᱮᱛᱟᱜ ᱠᱟᱱᱟ ᱚᱱᱟ ᱫᱚ ᱠᱷᱮᱛ ᱥᱮᱫ ᱨᱮ ᱚᱱᱟ ᱫᱚ ᱤᱭᱟᱹ ᱠᱷᱚᱱᱟᱜ ᱵᱟᱭᱨᱮ
ᱟᱪᱪᱷᱟ ᱟᱪᱪᱷᱟ ᱟᱞᱮ ᱫᱚ ᱟᱸᱜ ᱜᱚᱝᱠᱮ ᱦᱩᱰᱤᱧ ᱡᱟᱦᱮᱨ ᱫᱚ ᱦᱟᱜ ᱵᱤᱨ ᱛᱟᱞᱟᱨᱮ ᱦᱮᱱᱟᱜ ᱟᱠᱟᱫ ᱛᱟᱞᱮᱭᱟ ᱮᱠᱫᱚᱢ ᱵᱤᱨ ᱵᱷᱤᱛᱤᱨ ᱩᱛᱟᱹᱨ ᱨᱮ
ᱚᱻ
ᱢᱟᱱᱮ ᱛᱤᱱᱟᱹᱜ ᱜᱟᱱᱞᱤᱧ ᱞᱟᱹᱭ ᱟᱵᱮᱱᱟ ᱫᱚᱢᱮ ᱜᱟᱱ ᱫᱚ ᱦᱟᱸᱜ ᱵᱟᱝ ᱦᱩᱭᱩᱜᱼᱟ ᱳᱭ ᱟᱞᱮᱭᱟᱜ ᱡᱟᱦᱮᱨ ᱠᱷᱚᱱᱟᱜ ᱦᱟᱸᱜ ᱳᱭ ᱢᱚᱴᱟᱢᱩᱴᱤ ᱯᱟᱸᱥᱥᱚ ᱢᱤᱴᱟᱨ ᱜᱟᱱ ᱥᱟᱦᱟᱨ ᱨᱮ ᱦᱮᱱᱟᱜ ᱟᱠᱟᱟᱜᱼᱟ
ᱚᱻ
ᱟᱫᱚ ᱢᱟᱱᱮ ᱥᱟᱦᱟ ᱫᱚ ᱥᱟᱦᱟ ᱧᱚᱜ ᱜᱮᱭᱟ ᱢᱟᱱᱮ ᱚᱸᱰᱮ ᱠᱷᱚᱡ ᱫᱚ ᱦᱟᱸᱜ ᱪᱮᱫ ᱦᱚᱸ ᱵᱟᱵᱮᱱ ᱧᱮᱞ ᱧᱟᱢᱟ᱾
ᱚ
ᱮᱫᱚᱢ ᱯᱩᱨᱟᱹ ᱵᱤᱨ ᱵᱷᱤᱛᱤᱨ ᱩᱛᱟᱹᱨ ᱨᱮ ᱟᱫᱚ ᱥᱮᱫᱤᱱ ᱫᱚ ᱢᱟᱱᱮ ᱡᱟᱦᱟᱸ ᱯᱳᱭᱞᱳ ᱫᱤᱱ ᱮᱱᱛᱮ
ᱦᱮᱸ ᱦᱮᱸ
ᱮᱱᱦᱤᱞᱳᱜ ᱫᱚ ᱦᱟᱸᱜ ᱞᱮ ᱢᱮᱛᱟᱜ ᱠᱟᱱᱟ ᱩᱢ ᱢᱟᱦᱟ ᱮᱱᱦᱤᱞᱳᱜ ᱫᱚ ᱚᱸᱰᱮ ᱜᱮ ᱯᱩᱡᱟᱹ ᱵᱟᱥᱟ ᱦᱩᱭᱩᱜᱼᱟ ᱮᱱᱛᱮᱱ
ᱚ ᱦᱮᱸ
ᱟᱫᱚ ᱥᱮᱫᱤᱱ ᱫᱚ ᱢᱟᱱᱮ ᱢᱤᱫ ᱥᱮᱨᱢᱟ ᱜᱮ ᱪᱟᱞᱟᱣ ᱫᱚᱞᱤᱧ ᱪᱟᱞᱟᱣ ᱞᱮᱱᱟ ᱟᱫᱚ ᱡᱟᱦᱮᱨ ᱦᱚᱸ ᱟᱹᱞᱤᱧ ᱫᱚ ᱞᱟᱦᱟ ᱛᱮᱫᱚ ᱦᱟᱸᱜ ᱵᱟᱹᱞᱤᱧ ᱵᱟᱲᱟᱭ ᱠᱟᱱ ᱛᱟᱦᱮᱸᱫ ᱡᱮ ᱚᱸᱰᱮ ᱡᱟᱦᱮᱨ ᱦᱮᱱᱟᱜ ᱠᱟᱜᱼᱟ ᱢᱮᱱᱛᱮ ᱟᱫᱚ ᱯᱚᱨᱮ ᱛᱮᱜᱮ ᱦᱟᱸᱜ ᱞᱤᱧ ᱵᱩᱡᱽ ᱠᱮᱭᱟ ᱟᱫᱚ ᱛᱚᱠᱷᱚᱱ ᱫᱚ ᱠᱟᱹᱴᱤᱡ ᱩᱱᱟᱹᱜ ᱫᱚ ᱫᱷᱮᱭᱟᱱ ᱫᱚ ᱵᱟᱞᱤᱧ ᱫᱷᱮᱭᱟᱱᱫᱟ ᱢᱟᱱᱮ ᱫᱤᱱ ᱫᱚ ᱮᱱᱮᱡ ᱥᱮᱨᱮᱧ ᱠᱚ ᱥᱮ ᱴᱟᱢᱟᱠ ᱛᱩᱢᱫᱟᱜ ᱫᱚ ᱵᱟᱞᱮ ᱤᱫᱤᱭᱟ ᱥᱩᱫᱷᱩ ᱯᱩᱡᱟᱹ ᱵᱟᱥᱟ ᱛᱮᱜ ᱜᱮ ᱦᱩᱭᱩᱜᱼᱟ᱾
ᱚᱸ
ᱟᱫᱚ ᱚᱱᱟᱞᱮ ᱯᱩᱡᱟᱹᱭᱟ ᱟᱨ ᱚᱱᱟ ᱥᱤᱸᱜᱟᱹᱲ ᱵᱮᱲᱟ ᱮᱱᱛᱮ ᱚᱱᱟ ᱱᱟᱭᱠᱮᱭᱟᱜ ᱚᱲᱟᱜ ᱨᱮᱞᱮ ᱡᱟᱣᱨᱟᱜᱼᱟ᱾
ᱚᱸ
ᱟᱨ ᱱᱟᱭᱠᱮᱭᱟᱜ ᱚᱲᱟᱜ ᱨᱮᱜᱮ ᱯᱩᱡᱟᱹ ᱯᱟᱥᱟ ᱦᱩᱭᱩᱜᱼᱟ ᱛᱟᱨᱯᱚᱨᱮ ᱟᱫᱚ ᱚᱱᱟ ᱯᱩᱡᱟᱹ ᱯᱟᱥᱟ ᱦᱩᱭ ᱠᱟᱛᱮ ᱦᱟᱸᱜ ᱚᱱᱟ ᱚᱠᱚᱭ ᱠᱚ ᱨᱩᱢᱩᱜ ᱥᱟᱱᱟ ᱠᱚᱣᱟ ᱮᱱᱛᱮᱱ ᱢᱟᱱᱮ ᱡᱚᱛᱚ ᱦᱟᱸᱜ ᱫᱚ ᱵᱟᱠᱚ ᱨᱩᱢᱩᱜ ᱟᱥᱮ ᱟᱫᱚ ᱚᱱᱟ ᱦᱟᱴᱟᱜ ᱨᱮ ᱟᱫᱽᱣᱟ ᱪᱟᱣᱞᱮ ᱠᱚ ᱫᱚᱦᱚᱭᱟ ᱱᱟᱣᱟ ᱦᱟᱴᱟᱜ ᱨᱮ ᱟᱨ ᱚᱱᱟ ᱠᱚ ᱜᱟᱥᱟᱣ ᱦᱚᱪᱚ ᱠᱚᱣᱟ
ᱚᱸ ᱛᱟᱦᱞᱮ ᱜᱚᱢᱠᱮ ᱱᱚᱜᱼᱚᱭ ᱱᱤᱭᱟᱹ ᱡᱤᱱᱤᱥᱴᱟᱜ ᱜᱮ ᱟᱞᱮ ᱚᱱᱛᱮ ᱫᱚ ᱵᱟᱹᱱᱩᱜᱼᱟ ᱛᱟᱞᱮ᱾
ᱟᱪᱪᱷᱟ ᱟᱪᱪᱷᱟ ᱟᱫᱚ ᱚᱱᱟ ᱱᱟᱣᱟ ᱦᱟᱴᱟᱜ ᱨᱮ ᱜᱟᱥᱟ ᱜᱟᱥᱟ ᱛᱮᱜᱮ ᱠᱩ ᱨᱩᱢᱮᱱ ᱜᱮ ᱟᱫᱚ ᱛᱚᱠᱷᱚᱱ ᱚᱱᱛᱮ ᱟᱹᱛᱩ ᱠᱚ ᱵᱩᱜᱤ ᱵᱟᱹᱲᱤᱡ ᱢᱮᱱᱟᱜᱼᱟ ᱪᱮᱫ ᱞᱮᱠᱟ ᱚᱱᱟ ᱠᱚᱠᱚ ᱠᱩᱞᱤ ᱠᱚᱣᱟ ᱛᱟᱯᱚᱨᱮ ᱚᱠᱟ ᱠᱚ ᱟᱹᱠᱟᱹᱣ ᱟᱠᱟᱱᱟ ᱛᱟᱯᱚᱨᱮ ᱩᱱᱠᱩ ᱡᱩᱫᱤ ᱨᱩᱢ ᱵᱚᱸᱜᱟ ᱠᱚ ᱡᱳᱨᱟ ᱡᱮ ᱡᱟᱦᱮᱨ ᱮ ᱪᱟᱞᱟᱜ ᱛᱚᱠᱷᱚᱱ ᱟᱨᱚ ᱧᱤᱫᱟᱹ ᱜᱮ ᱦᱟᱸᱜ ᱠᱚ ᱫᱟᱹᱲ ᱵᱟᱲᱟᱭᱟ ᱦᱟᱱᱛᱮ ᱱᱟᱛᱮ ᱢᱟᱨᱮ ᱢᱟᱨᱮ ᱡᱟᱦᱮᱨ ᱱᱟᱣᱟ ᱡᱟᱦᱮᱨ ᱮᱱᱛᱮ ᱵᱟᱱᱟᱨ ᱜᱮ ᱜᱚᱴᱟ ᱫᱟᱹᱲ ᱵᱟᱲᱟᱭ ᱫᱟᱹᱲ ᱦᱚᱪᱚ ᱵᱤᱱᱟ ᱧᱤᱫᱟᱹ ᱜᱮ
ᱜᱚᱝᱠᱮ ᱟᱞᱮᱭᱟᱜ ᱫᱚ ᱡᱟᱦᱟᱸ ᱚᱱᱟ ᱤᱭᱟᱹ ᱚᱱᱟ ᱵᱟᱨᱫᱤᱱ ᱵᱟᱦᱟ ᱤᱭᱟᱹ ᱞᱟᱦᱟ ᱛᱚᱠᱷᱚᱱ ᱟᱞᱮ ᱡᱟᱦᱮᱨ ᱨᱮ ᱤᱭᱟᱹᱭ ᱛᱟᱦᱮᱱᱟᱞᱮ ᱚᱱᱮ ᱡᱟᱦᱟᱸ ᱚᱱᱮ ᱤᱭᱟᱹ ᱵᱟᱲᱟ ᱦᱩᱭᱩᱜ ᱛᱟᱦᱮᱸᱱ ᱫᱚ ᱢᱟᱫ ᱛᱮ ᱚᱱᱟ ᱢᱚᱸᱡᱽ ᱜᱮ ᱪᱷᱟᱢᱰᱟ ᱡᱩᱛ
ᱦᱳᱭ ᱦᱳᱭ
ᱜᱚᱝᱠᱮ ᱚᱱᱟ ᱫᱚ ᱢᱮᱱᱟᱜ ᱛᱟᱯᱮᱭᱟ ᱥᱮ ᱵᱟᱝ ᱚᱱᱟ ᱡᱟᱦᱮᱨ ᱚᱱᱟ ᱚᱱᱟ ᱫᱚ ᱵᱟᱝ ᱞᱮᱠᱷᱟᱜ ᱠᱟᱱᱟ ᱛᱚ ᱦᱟᱸᱜ ᱵᱟᱝ ᱚᱱᱟ ᱫᱚ ᱵᱟᱝ ᱞᱮᱠᱷᱟᱜ ᱠᱟᱱᱟ ᱛᱚ ᱦᱟᱸᱜ
ᱚᱱᱟ ᱫᱚ ᱦᱟᱸᱜ ᱵᱟᱹᱞᱤᱧ ᱞᱮᱠᱷᱟ ᱢᱮᱥᱟ ᱠᱟᱜᱼᱟ ᱚᱱᱟ ᱫᱚ ᱡᱮᱫᱤᱱ ᱦᱟᱸᱜ ᱠᱚ ᱜᱚᱞᱯᱷᱚᱭᱟ ᱮᱱᱛᱮᱱ ᱚᱱᱟᱢ ᱯᱮ ᱴᱚᱞᱟ ᱨᱮ ᱤᱭᱟᱹ ᱯᱮ ᱴᱚᱞᱟ ᱯᱩᱱᱭᱟᱹ ᱛᱟᱞᱮᱭᱟ ᱴᱚᱞᱟ ᱟᱫᱚ ᱯᱩᱱᱭᱟᱹ ᱴᱚᱞᱟ ᱨᱮ ᱮᱱᱛᱮᱫ ᱡᱮ ᱫᱤᱱ ᱢᱤᱫ ᱥᱟᱶᱛᱮᱠᱚ ᱫᱩᱲᱩᱵᱟᱼᱟ ᱦᱟᱸᱜ ᱡᱟᱦᱮᱨ ᱨᱮᱜᱮ ᱠᱚ ᱫᱩᱲᱩᱵᱼᱟ ᱥᱮ
ᱦᱮᱸ ᱦᱮᱸ
ᱥᱮᱫᱤᱱ ᱜᱮ ᱮᱱᱛᱮᱫ ᱫᱤᱱ ᱟᱠᱚ ᱚᱠᱟ ᱫᱤᱱ ᱦᱤᱞᱚᱜ ᱵᱚᱱ ᱵᱟᱦᱟᱜᱼᱟ ᱚᱠᱟ ᱫᱤᱱ ᱦᱤᱞᱚᱜ ᱵᱚᱱ ᱮᱱᱛᱮᱫ ᱩᱢᱟᱥᱮ ᱚᱠᱟ ᱫᱤᱱ ᱞᱚᱜᱚᱵᱚᱱ ᱵᱚᱸᱜᱟᱜᱼᱟ ᱚᱠᱟ ᱫᱤᱱ ᱞᱚᱜ ᱵᱚᱱ ᱡᱟᱞᱮᱭᱟ ᱫᱤᱱ ᱠᱚᱠᱚ ᱜᱚᱴᱟᱭᱟ ᱥᱮ
ᱦᱩᱸ
ᱥᱮᱫᱤᱱ ᱜᱮ ᱮᱱᱛᱮᱫ ᱤᱭᱟᱹ ᱚᱱᱟ ᱡᱟᱦᱮᱨ ᱡᱮ ᱦᱤᱞᱳᱜ ᱫᱟᱵ
ᱦᱟᱸ
ᱚᱱᱟ ᱨᱮᱭᱟᱜ ᱫᱤᱱ ᱦᱚᱸᱠᱚ ᱜᱚᱴᱟ ᱛᱚᱨᱟ ᱠᱟᱜᱼᱟ ᱟᱫᱚ ᱥᱮᱫᱤᱱ ᱜᱮ ᱡᱚᱛᱚ ᱠᱚ ᱥᱮᱴᱮᱨᱮᱱ ᱜᱮᱭᱟ ᱟᱨ ᱚᱱᱟ ᱫᱚ ᱮᱱᱛᱮᱜ ᱵᱟᱹᱞᱤᱧ ᱞᱮᱠᱷᱟ ᱢᱮᱥᱟ ᱠᱟᱜᱼᱟ᱾
ᱚᱸ ᱦᱚᱸ ᱦᱮᱸ ᱜᱚᱝᱠᱮ ᱟᱞᱮ ᱥᱮᱫ ᱫᱚ ᱚᱱᱠᱟ ᱫᱚ ᱥᱮᱨᱚᱠᱚᱢ ᱫᱚ ᱢᱟᱱᱮ ᱵᱟᱦᱟ ᱢᱮᱱᱛᱮ ᱫᱚ ᱥᱮᱨᱚᱠᱚᱢ ᱫᱚ ᱵᱟᱝ ᱦᱩᱭᱩᱜ ᱛᱟᱦᱮᱱ ᱜᱮᱭᱟ᱾ ᱚᱱᱮ ᱡᱟᱦᱟᱸ ᱚᱱᱟ ᱫᱟᱜ ᱫᱩᱞ ᱨᱮᱜᱮ ᱡᱟᱦᱟᱸ ᱯᱷᱩᱨᱛᱤ ᱤᱱᱟᱹᱜᱮ ᱵᱟᱠᱷᱟᱱ ᱚᱱᱠᱟ ᱮᱱᱮᱡ ᱥᱮᱨᱮᱧ ᱫᱚ ᱚᱱᱠᱟ ᱫᱚ ᱵᱟᱝ ᱦᱩᱭᱩᱜ ᱛᱟᱦᱮᱸᱱ ᱜᱮᱭᱟ ᱟᱞᱮᱥᱮᱫ ᱫᱚ ᱩᱱᱟᱹᱜ
ᱟᱪᱪᱷᱟ ᱟᱪᱪᱷᱟ ᱵᱟ ᱟᱫᱚ ᱟᱞᱮ ᱥᱮᱫ ᱫᱚ ᱜᱚᱝᱠᱮ ᱚᱱᱟ ᱡᱟᱦᱟᱸ ᱛᱟᱫᱩᱞ ᱦᱤᱞᱚᱜ ᱦᱚᱸ ᱥᱮᱫᱤᱱ ᱫᱚ ᱦᱟᱸᱜ ᱥᱮᱫᱤᱱ ᱦᱤᱞᱳᱜ ᱦᱚᱸᱞᱮ ᱮᱸᱱᱮᱡ ᱥᱮᱸᱨᱮᱧ ᱜᱮᱭᱟ ᱦᱟᱸᱜ ᱚᱱᱟ ᱡᱟ ᱫᱤᱱᱩᱢᱟᱱ ᱞᱮᱠᱟᱜᱮ ᱞᱟᱸᱜᱽᱲᱮ ᱞᱮ ᱮᱸᱱᱮᱡᱟ ᱦᱟᱸᱜ
ᱚ ᱟᱞᱮᱥᱮᱫ ᱦᱚᱸ ᱢᱟᱱᱮ ᱥᱮᱫᱤᱱ ᱛᱮ ᱮᱸᱱᱮᱡ ᱥᱮᱸᱨᱮᱧ ᱦᱩᱭᱩᱜᱼᱟ ᱡᱮᱫᱤᱱ ᱦᱟᱸᱜ ᱫᱟᱜ ᱞᱮ ᱫᱩᱞ ᱜᱚᱱᱚᱜᱼᱟ ᱥᱮᱫᱤᱱ ᱛᱮᱫ ᱜᱮ ᱛᱟᱨ ᱞᱟᱦᱟ ᱫᱤᱱ ᱫᱚ ᱦᱟᱞᱠᱟ ᱦᱩᱭᱩᱜᱼᱟ ᱟᱨ ᱚᱱᱟᱛᱮ ᱟᱞᱮᱭᱟᱜ ᱫᱚ ᱚᱱᱮ ᱵᱟᱨ ᱫᱤᱱ ᱡᱟᱦᱟᱸ ᱞᱮᱠᱟᱞᱤᱧ ᱞᱟᱹᱭ ᱠᱮᱫ
ᱟᱪᱪᱷᱟ ᱟᱪᱪᱷᱟ ᱟᱪᱪᱷᱟ ᱟᱫᱚ ᱡᱚᱛᱚ ᱥᱮᱱᱟᱜ ᱥᱮᱸᱨᱣᱟ ᱛᱚ ᱡᱚᱛᱚ ᱵᱟᱝ ᱢᱤᱫ ᱟ ᱥᱮ
ᱦᱮᱸ ᱦᱮᱸ ᱦᱮᱸ ᱱᱚᱜᱼᱚᱭ ᱡᱮᱢᱚᱱ ᱚᱠᱟᱥᱮᱫ ᱫᱚ ᱢᱟᱸᱜᱽ ᱢᱚᱬᱮᱸ ᱦᱩᱭᱩᱜ ᱠᱟᱱᱟ ᱚᱠᱟᱥᱮᱫ ᱫᱚ ᱵᱟᱝ ᱦᱩᱭᱩᱜ ᱠᱟᱱᱟ
ᱦᱳᱭ ᱦᱳᱭ ᱦᱳᱭ ᱵᱟ ᱟᱫᱚ ᱟᱹᱞᱤᱧ ᱫᱚ ᱦᱟᱸᱜ ᱡᱚᱠᱷᱚᱱ ᱦᱩᱸᱰᱤᱧ ᱞᱤᱧ ᱛᱟᱦᱮᱸ ᱠᱟᱱᱟ ᱮᱱᱛᱮ ᱛᱚᱠᱷᱚᱱ ᱫᱚ ᱦᱟᱸᱜ ᱫᱤᱥᱚᱢ ᱫᱩᱱᱤᱭᱟᱹ ᱠᱚᱫᱚ ᱦᱟᱸᱜ ᱵᱟᱹᱞᱤᱧ ᱩᱨᱩᱢ ᱠᱟᱜᱼᱟ ᱥᱮ
ᱦᱮᱸ
ᱟᱫᱚ ᱛᱚᱠᱷᱚᱱ ᱫᱚ ᱢᱟᱱᱮ ᱚᱱᱠᱟ ᱦᱩᱭ ᱦᱚᱸ ᱵᱟᱝ ᱦᱩᱭ ᱵᱟᱲᱟᱜ ᱠᱟᱱ ᱛᱟᱦᱮᱸᱜ ᱢᱟᱸᱜᱽ ᱢᱚᱬᱮᱸ ᱠᱚ ᱟᱨ ᱚᱱᱟ ᱟᱞᱮ ᱥᱩᱨ ᱥᱩᱯᱩᱨ ᱨᱮ ᱢᱚᱬᱮᱸ ᱵᱚᱪᱷᱚᱨ ᱯᱚᱨ ᱢᱟᱱᱮ ᱯᱚᱨ ᱯᱚᱨ ᱦᱩᱭᱩᱜᱼᱟ ᱥᱮ ᱢᱟᱱᱮ ᱯᱩᱱ ᱵᱚᱪᱷᱚᱨ ᱯᱚᱨ ᱢᱚᱬᱮᱸ ᱵᱚᱪᱷᱚᱨ ᱵᱚᱪᱷᱚᱨ ᱨᱮ ᱦᱟᱸᱜ ᱢᱟᱸᱜᱽ ᱢᱚᱬᱮᱸ ᱟᱠᱚ ᱥᱮ ᱟᱫᱚ ᱟᱹᱞᱤᱧ ᱫᱚ ᱚᱱᱟ ᱠᱚᱦᱚᱸ ᱵᱟᱹᱞᱤᱧ ᱵᱩᱡ ᱫᱟᱲᱮᱭᱟᱜ ᱠᱟᱱ ᱛᱟᱦᱮᱸᱫ ᱡᱮ ᱪᱮᱫ ᱢᱟᱸᱜᱽ ᱢᱚᱬᱮᱸ ᱪᱮᱫ ᱵᱟᱦᱟ
ᱦᱮᱸ ᱦᱮᱸ
ᱟᱫᱚ ᱱᱤᱛᱚᱜ ᱚᱱᱟ ᱫᱤᱥᱚᱢ ᱢᱟᱱᱮ ᱡᱚᱠᱷᱚᱡ ᱫᱤᱥᱚᱢ ᱞᱤᱧ ᱵᱩᱡ ᱠᱮᱭᱟ ᱮᱱ ᱚᱱᱟ ᱤᱭᱟᱹ ᱠᱚ ᱮᱱᱛᱮᱫ ᱫᱚᱢᱮ ᱵᱟᱝ ᱦᱩᱭᱩᱜᱼᱟ ᱡᱮ ᱵᱟᱸᱠᱩᱲᱟ ᱢᱟᱸᱜᱽ ᱢᱚᱬᱮᱸ
ᱦᱮᱸ ᱦᱮᱸ ᱦᱮᱸ ᱚᱱᱟ ᱫᱤᱥᱚᱢ ᱡᱟᱦᱟᱸ ᱠᱚ ᱢᱮᱛᱟᱜ ᱠᱟᱱᱟ ᱫᱤᱥᱚᱢ ᱢᱟᱸᱜᱽ ᱢᱚᱬᱮᱸ
ᱦᱳᱭ ᱦᱳᱭ ᱟᱫᱚ ᱚᱱᱟ ᱠᱚ ᱧᱮᱞ ᱧᱮᱞ ᱛᱮᱜᱮ ᱮᱱᱛᱮ ᱠᱟᱹᱴᱤᱡ ᱞᱤᱧ ᱤᱭᱟᱹ ᱠᱮᱫᱟ ᱡᱮ ᱪᱮᱫ ᱵᱮᱯᱟᱨ ᱵᱮᱯᱟᱨ ᱠᱟᱱᱟ ᱢᱟᱸᱜᱽ ᱢᱚᱬᱮᱸ ᱫᱚ ᱟᱵᱟᱨ ᱪᱮᱫ ᱞᱮᱠᱟᱱ ᱡᱤᱱᱤᱥ ᱠᱟᱱᱟ ᱟᱫᱚ ᱚᱱᱟ ᱠᱟᱹᱴᱤᱡ ᱜᱮ ᱞᱤᱧ ᱯᱟᱥᱠᱟ ᱵᱟᱲᱟ ᱠᱮᱫᱼᱟ ᱟᱫᱚ ᱛᱚᱠᱷᱚᱱ ᱞᱤᱧ ᱵᱩᱡᱷᱟᱹᱣ ᱧᱟᱢ ᱠᱮᱫᱼᱟ ᱡᱮ ᱢᱟᱸᱜᱽ ᱢᱚᱬᱮᱸ ᱫᱚ ᱱᱚᱼᱚᱝᱠᱟᱱᱟᱜ ᱡᱤᱱᱤᱥ ᱠᱟᱱᱟ
ᱛᱟᱦᱟᱞᱮ ᱜᱚᱝᱠᱮ ᱫᱤᱥᱚᱢ ᱢᱟᱸᱜᱽ ᱢᱚᱬᱮᱸ ᱠᱚᱵᱮᱱ ᱫᱟᱲᱟ ᱵᱟᱲᱟ ᱟᱠᱟᱫᱟ ᱥᱮ ᱵᱟᱝ
ᱚᱱᱠᱟ ᱫᱚ ᱦᱟᱸᱜ ᱢᱟᱱᱮ ᱵᱟᱹᱞᱤᱧ ᱧᱮᱞ ᱠᱟᱜᱼᱟ ᱪᱮᱫ ᱞᱮᱠᱟ ᱦᱩᱭᱩᱜᱼᱟ ᱢᱟᱱᱮ ᱚᱱᱠᱟ ᱪᱟᱞᱟᱣ ᱫᱚᱞᱤᱧ ᱪᱟᱞᱟᱣ ᱞᱮᱱᱟ ᱦᱟᱸᱜ ᱢᱤᱫ ᱫᱷᱟᱹᱣ ᱥᱩᱨ ᱥᱩᱯᱩᱨ ᱧᱚᱜ ᱨᱮᱜᱮ ᱮᱱᱛᱮ ᱢᱟᱱᱮ ᱵᱟᱡᱟᱨ ᱠᱟᱱᱟ
ᱚ
ᱟᱫᱚ ᱛᱚᱠᱷᱚᱱ ᱦᱟᱸᱞᱤᱧ ᱧᱮᱞ ᱫᱚᱞᱤᱧ ᱧᱮᱞ ᱞᱮᱫ ᱜᱮᱭᱟ ᱟᱫᱚ ᱢᱟᱱᱮ ᱡᱮᱫᱤᱱ ᱤᱭᱟᱹ ᱦᱩᱭᱱᱟ ᱜᱚᱝᱠᱮ ᱮᱱᱛᱮ ᱢᱟᱹᱜᱽ ᱢᱚᱬᱮᱸ ᱥᱟᱹᱨᱫᱤ ᱢᱟᱦᱟ ᱥᱮᱫᱤᱱ ᱫᱚ ᱦᱟᱸᱜ ᱜᱚᱢᱠᱮ ᱫᱟᱜ ᱧᱚᱜ ᱠᱮᱟᱭ ᱠᱟᱹᱴᱤᱡ
ᱚ
ᱟᱫᱚ ᱚᱱᱟ ᱦᱚᱛᱮᱛᱮ ᱵᱟᱹᱞᱤᱧ ᱥᱮᱴᱮᱨ ᱫᱟᱲᱮᱭᱟᱫᱟ ᱦᱟᱸᱜ ᱟᱫᱚ ᱚᱱᱟ ᱨᱮᱭᱟᱜ ᱢᱟᱱᱮ ᱠᱟᱹᱢᱤ ᱦᱚᱨᱟ ᱠᱚ ᱥᱮ ᱵᱚᱸᱜᱟ ᱵᱩᱨᱩ ᱠᱚᱫᱚ ᱦᱟᱸᱜ ᱵᱟᱹᱞᱤᱧ ᱧᱮᱞ ᱠᱮᱫ ᱞᱮᱫᱼᱟ ᱟᱫᱚ ᱚᱱᱟ ᱡᱟᱞᱮᱸ ᱦᱤᱞᱳᱜ ᱜᱮᱞᱤᱧ ᱪᱟᱞᱟᱣ ᱞᱮᱱᱟ ᱦᱟᱸᱜ
ᱦᱮᱸ
ᱟᱫᱚ ᱡᱟᱞᱮᱸ ᱦᱤᱞᱚᱜ ᱢᱟᱱᱮ ᱠᱚ ᱦᱩᱭ ᱵᱟᱲᱟᱭᱱᱟ ᱮᱸᱱᱮᱡ ᱥᱮᱸᱨᱮᱧ ᱠᱚ
ᱦᱮᱸ ᱦᱮᱸ
ᱤᱱᱟᱹ ᱜᱮ
ᱚ ᱛᱟᱦᱚᱞᱮ ᱜᱚᱝᱠᱮ ᱚᱱᱟ ᱡᱟᱦᱟ ᱢᱟᱸᱜᱽ ᱢᱚᱬᱮᱸ ᱫᱚ ᱛᱤᱱᱟᱹᱜ ᱫᱤᱱ ᱦᱩᱭᱩᱜ ᱛᱟᱦᱮᱸᱱᱟ ᱚᱱᱟ ᱵᱟᱨ ᱫᱤᱱ ᱜᱮ‍?
ᱵᱟᱝ ᱜᱚᱝᱠᱮ ᱢᱟᱸᱜᱽ ᱢᱚᱬᱮᱸ ᱦᱚᱸ ᱡᱟᱹᱱᱤᱡ ᱯᱮ ᱫᱤᱱ ᱜᱮ ᱦᱩᱭᱩᱜᱼᱟ ᱪᱚᱝ ᱚᱠᱟ ᱞᱮᱠᱟ ᱪᱚᱝ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱦᱟᱸᱜ
ᱚ
ᱟᱫᱚ ᱢᱟᱱᱮ ᱞᱟᱹᱭ ᱟᱠᱚ ᱚᱱᱟ ᱢᱟᱸᱜᱽ ᱢᱚᱬᱮᱸ ᱨᱮᱫᱚ ᱮᱱᱛᱮᱫ ᱵᱟᱦᱟ ᱠᱷᱚᱡ ᱮᱱᱛᱮᱫ ᱠᱟᱹᱴᱤᱡ ᱡᱟᱹᱥᱛᱤ ᱫᱟᱲᱮ ᱠᱚ ᱞᱟᱜᱟ ᱟᱠᱚ ᱮᱱᱛᱮᱫ
ᱚ ᱦᱮᱸ
ᱟᱫᱚ ᱜᱚᱝᱠᱮ ᱢᱤᱫᱴᱤᱡ ᱢᱮᱱᱟᱜ ᱟᱠᱟᱫ ᱛᱟᱞᱮᱭᱟ ᱮᱱᱛᱮᱫ ᱵᱟᱦᱟ ᱵᱟᱫ ᱠᱟᱛᱮᱜ ᱦᱚᱸ
ᱚ
ᱚᱱᱟ ᱫᱚ ᱦᱟᱸᱜ ᱪᱮᱫ ᱠᱟᱹᱨᱤᱵᱟᱹᱪᱤ ᱥᱮ ᱪᱮᱫ ᱠᱚ ᱢᱮᱛᱟᱜ ᱠᱟᱱᱟ᱾
ᱚ
ᱚᱱᱟ ᱦᱚ ᱮᱱᱛᱮ ᱵᱟᱦᱟ ᱨᱮᱭᱟᱜ ᱡᱚᱯᱲᱟᱣ ᱫᱚ ᱡᱚᱯᱲᱟᱣ ᱠᱟᱱ ᱜᱮᱭᱟ᱾
ᱦᱮᱸ
ᱟᱫᱚ ᱚᱱᱟ ᱫᱚ ᱦᱟᱜ ᱟᱞᱮ ᱫᱚᱞᱮ ᱢᱟᱱᱟᱣ ᱵᱟᱛᱟᱣᱼᱟ ᱮᱱᱛᱮ ᱟᱫᱚ ᱵᱟᱝᱢᱟ ᱮᱱᱛᱮ, ᱦᱟᱯᱲᱟᱢ ᱠᱚᱞᱤᱧ ᱟᱸᱡᱚᱢ ᱟᱠᱟᱫ ᱠᱚᱣᱟ ᱚᱱᱟ ᱫᱚ ᱮᱱᱛᱮ ᱫᱚ ᱚᱱᱟ ᱢᱟᱜ ᱢᱚᱬᱮ ᱵᱚᱫᱚᱞ ᱛᱮ ᱦᱩᱭᱩᱜᱼᱟ᱾
ᱦᱚᱸ
ᱟᱫᱚ ᱚᱱᱟ ᱫᱚ ᱦᱟᱸᱜ ᱜᱚᱝᱠᱮ ᱵᱟᱹᱞᱤᱧ ᱞᱟᱹᱭ ᱫᱟᱲᱮᱭᱟ-ᱜ ᱠᱟᱱᱟ, ᱥᱮ ᱫᱚᱥ ᱵᱚᱪᱷᱚᱨ ᱥᱮ ᱠᱩᱲᱤ ᱵᱚᱪᱷᱚᱨ ᱥᱮ ᱯᱚᱱᱮᱨᱚ ᱵᱚᱪᱷᱚᱨ ᱯᱚᱨ ᱯᱚᱨ ᱦᱩᱭᱩᱜᱼᱟ᱾
ᱚᱱᱟ ᱠᱟᱹᱨᱤ ᱵᱟᱹᱪᱷᱤ ᱡᱟᱦᱟᱸ ᱵᱮᱱ ᱞᱟᱹᱭ ᱠᱮᱭᱟ,
ᱦᱳᱭ ᱦᱳᱭ ᱦᱳᱭ᱾ ᱟᱫᱚ ᱚᱱᱟᱜᱮ ᱵᱟᱠᱷᱟᱱ ᱞᱤᱧ ᱞᱟᱹᱭ ᱵᱩᱴᱟᱹ ᱡᱮ ᱱᱤᱱᱟᱹᱜ ᱵᱚᱪᱷᱚᱨ ᱯᱚᱨ ᱯᱚᱨ ᱦᱩᱭᱩᱜᱼᱟ ᱾ ᱢᱟᱱᱮ ᱟᱹᱞᱤᱧ ᱵᱩᱡᱽ ᱞᱮᱠᱟ ᱛᱮᱫᱚ ᱮᱱᱛᱮ,
ᱦᱮᱸ ᱚ ᱜᱚᱝᱠᱮ ᱟᱹᱞᱤᱧ ᱢᱟ ᱯᱩᱭᱞᱩ ᱫᱷᱟᱣᱞᱤᱧᱭ ᱟᱸᱡᱚᱢ ᱮᱫᱟ ᱟᱵᱮᱱ ᱴᱷᱮᱱ ᱜᱮ ᱠᱟᱹᱨᱤᱵᱟᱹᱪᱷᱤ ᱫᱚ,
ᱚ ᱟᱫᱚ ᱚᱱᱟ ᱠᱟᱹᱨᱤᱵᱟᱹᱪᱷᱤ ᱫᱚ ᱦᱟᱸᱜ ᱩᱱᱤ ᱠᱩᱰᱟᱹᱢ ᱱᱟᱭᱠᱮ ᱵᱚᱸᱜᱟ-ᱟᱭ᱾
ᱚ
ᱚᱱᱟ ᱫᱚ ᱦᱟᱸᱜ ᱱᱟᱭᱠᱮ ᱫᱚ ᱵᱟᱭ ᱵᱚᱸᱜᱟᱭᱟ ᱢᱟᱱᱮ ᱵᱟᱦᱟ ᱦᱩᱭᱩᱜᱼᱟ, ᱥᱟᱶᱛᱮ ᱠᱟᱹᱨᱤᱵᱟᱹᱪᱷᱤ ᱦᱩᱭᱩᱜᱼᱟ᱾ᱟᱨ ᱫᱤᱱ ᱫᱚ ᱦᱟᱸᱜ ᱜᱚᱢᱠᱮ ᱢᱟᱱᱮ ᱚᱱᱟ ᱠᱩᱲᱤ ᱦᱚᱯᱚᱱ ᱫᱚ ᱦᱟᱸᱜ ᱪᱟᱞᱟᱣ ᱫᱚ ᱵᱟᱝ ᱜᱟᱱᱚᱜᱼᱟ᱾
ᱚ
ᱟᱨ ᱥᱩᱫᱷᱩ ᱠᱚᱲᱟ ᱦᱚᱯᱚᱱ ᱜᱮᱠᱚ ᱪᱟᱞᱟᱜᱼᱟ, ᱟᱨ ᱚᱸᱰᱮᱱᱟᱜ ᱯᱩᱡᱟᱹ ᱫᱚ ᱦᱟᱸᱜ ᱜᱚᱢᱠᱮ ᱧᱤᱫᱟᱹ ᱦᱩᱭᱩᱜᱼᱟ᱾
ᱚᱻ ᱧᱤᱫᱟᱹ ᱵᱮᱲᱟ ᱦᱩᱭᱩᱜ ᱛᱟᱦᱮᱱ
ᱦᱳᱭ ᱦᱳᱭ ᱧᱤᱫᱟᱹ ᱵᱮᱲᱟ ᱦᱩᱭᱩᱜᱼᱟ, ᱟᱨ ᱚᱱᱟ ᱫᱚ ᱢᱟᱱᱮ ᱚᱱᱟ ᱟᱨ ᱢᱤᱫᱴᱤᱡ ᱡᱟᱦᱮᱨ ᱢᱮᱱᱟᱜ ᱟᱠᱟᱫᱟ᱾ ᱦᱟᱸᱜ ᱦᱳᱣ ᱚᱱᱟ ᱡᱟᱦᱮᱨ ᱨᱮ ᱦᱩᱭᱩᱜᱼᱟ ᱦᱟᱸᱜ ᱜᱚᱝᱠᱮ,
ᱚᱻ
ᱟᱨ ᱮᱱ ᱦᱤᱞᱳᱜ ᱫᱚ ᱦᱟᱸᱜ ᱚᱱᱟ ᱨᱮᱱ ᱫᱟᱲᱮ ᱫᱚᱭ ᱞᱟᱜᱟᱜ ᱠᱟᱱᱟ ᱦᱟᱸᱜ ᱰᱟᱹᱝᱜᱨᱤ᱾
ᱚ
ᱟᱫᱚ ᱢᱟᱱᱮ ᱪᱮᱫ ᱞᱤᱧ ᱞᱟᱹᱭᱟ,
ᱦᱮᱸ ᱞᱟᱹᱭ ᱵᱤᱱ
ᱚᱱᱟ ᱫᱚ ᱚᱱᱟ ᱡᱟᱦᱟᱸ ᱛᱮᱫ ᱵᱚᱸᱜᱟ ᱥᱟᱨᱮᱡ ᱡᱤᱞ ᱛᱟᱦᱮᱸ ᱮᱱᱛᱮ ᱚᱱᱟ ᱰᱟᱝᱨᱤ ᱡᱤᱞ,
ᱦᱮᱸ ᱦᱮᱸ
ᱚᱱᱟ ᱫᱚ ᱠᱤᱱᱛᱩ ᱚᱱᱟ ᱧᱤᱫᱟᱹ ᱵᱷᱤᱛᱤᱨ ᱨᱮᱜᱮ ᱡᱚᱢ ᱪᱟᱵᱟ ᱦᱩᱭᱩᱜᱼᱟ, ᱥᱮ ᱚᱲᱟᱜ ᱠᱚᱫᱚ ᱵᱟᱝ ᱟᱜᱩ ᱦᱩᱭᱩᱜᱼᱟ᱾ᱡᱟᱦᱮᱸᱨᱮ ᱡᱚᱢ ᱠᱟᱛᱮᱜ ᱚᱸᱰᱮ ᱜᱮ ᱛᱚᱯᱟ ᱠᱟᱜ ᱦᱩᱭᱩᱜᱼᱟ᱾
ᱚ ᱚᱱᱟ ᱫᱚ ᱰᱟᱝᱨᱤ ᱯᱮ ᱜᱚᱡᱮ ᱛᱟᱦᱮᱱᱟ,
ᱦᱳᱣ ᱮᱱᱛᱮ ᱰᱟᱝᱨᱤ ᱞᱮ ᱯᱩᱡᱟᱹᱭ ᱛᱟᱦᱮᱭ᱾
ᱚ
ᱟᱫᱚ ᱢᱟᱱᱮ ᱦᱩᱭ ᱫᱚ ᱦᱩᱭ ᱵᱟᱲᱟ ᱠᱟᱱᱟ ᱟᱸᱡᱚᱢ ᱫᱚ ᱦᱟᱸᱜ ᱞᱤᱧ ᱟᱸᱡᱚᱢ ᱠᱟᱜᱼᱟ ᱢᱟᱱᱮ ᱫᱮᱞᱟ ᱠᱚ ᱫᱮᱞᱟ ᱞᱤᱧ ᱛᱟᱦᱮᱸ ᱥᱮᱱᱚᱜ ᱞᱟᱹᱜᱤᱫ ᱟᱫᱚ ᱧᱤᱫᱟᱹ ᱦᱚᱛᱮᱫ ᱛᱮ ᱦᱟᱸᱜ ᱵᱟᱹᱞᱤᱧ ᱥᱮᱱ ᱫᱟᱲᱮ ᱟᱠᱟᱟᱜᱼᱟ᱾
ᱚ
ᱚᱱᱟ ᱫᱚ ᱦᱟᱸᱜ ᱩᱱᱤ ᱜᱮᱭ ᱯᱩᱡᱟᱹᱭᱟ ᱮᱫ ᱛᱟᱦᱮᱫ ᱠᱩᱰᱟᱹᱢ ᱱᱟᱭᱠᱮ ᱜᱮ, ᱱᱟᱭᱠᱮ ᱫᱚ ᱦᱟᱸᱜ ᱵᱟᱭ ᱯᱩᱡᱟᱹᱭᱟ᱾
ᱚ
ᱟᱫᱚ ᱚᱱᱟᱜᱮ ᱦᱟᱸᱜ ᱱᱤᱭᱟᱹ ᱛᱤᱥ ᱟᱨ ᱢᱤᱫᱽᱫᱷᱟᱣ ᱦᱩᱭᱩᱜ ᱠᱟᱱᱟ ᱦᱟᱸᱜ ᱛᱚᱠᱷᱚᱱ ᱦᱟᱸᱜ ᱞᱤᱧ ᱵᱷᱟᱜᱮ ᱧᱚᱜ ᱞᱤᱧ ᱧᱮᱞᱼᱟ ᱦᱟᱸᱜ᱾
ᱚ ᱦᱮᱸ ᱻᱦᱮᱸᱻ
ᱟᱫᱚ ᱚᱱᱟ ᱫᱚ ᱚᱱᱟ ᱢᱟᱜ ᱢᱚᱬᱮ ᱵᱚᱫᱚᱞ ᱛᱮ ᱦᱩᱭᱩᱜ ᱠᱟᱱᱟ,
ᱚ
ᱟᱫᱚ ᱫᱟᱲᱮ ᱦᱚᱸᱛᱚᱭ ᱞᱟᱹᱴᱩ ᱜᱮᱭᱟᱭ ᱰᱟᱹᱝᱨᱤ ᱫᱚ᱾
ᱚ ᱦᱮᱸ ᱛᱟᱦᱚᱞᱮ ᱜᱚᱢᱠᱮ ᱟᱨ᱾ ᱛᱟᱦᱚᱞᱮ ᱥᱚᱨᱦᱟᱭ ᱠᱚᱫᱚ ᱦᱩᱭ ᱵᱟᱲᱟᱜ ᱛᱟᱦᱮᱱ ᱜᱮᱭᱟ ᱛᱚ᱾
ᱦᱳᱭ ᱜᱚᱢᱠᱮ ᱥᱚᱨᱚᱦᱟᱭ ᱫᱚ ᱮᱱᱛᱮᱫ ᱢᱟᱱᱮ ᱟᱞᱟᱫᱟ ᱟᱞᱟᱫᱟ ᱴᱚᱞᱟ ᱨᱮ᱾ ᱜᱮ ᱦᱩᱭᱩᱜ ᱛᱟᱞᱮᱭᱟ ᱮᱱᱛᱮᱫ᱾
ᱚ ᱚᱱᱟ ᱫᱚ ᱟᱞᱟᱫᱟ ᱟᱞᱟᱫᱟ ᱦᱩᱭᱩᱜ ᱛᱟᱯᱮᱭᱟ ᱡᱮᱢᱚᱱ ᱡᱮᱢᱚᱱ ᱡᱟᱦᱟᱸ ᱞᱮᱠᱟ ᱵᱮᱱ ᱞᱟᱹᱭ ᱠᱮᱫᱟ ᱵᱟᱦᱟ ᱫᱚ ᱢᱤᱫ᱾ ᱥᱮ ᱦᱩᱭᱩᱜ ᱛᱟᱯᱮᱭᱟ᱾
ᱦᱳᱭ ᱦᱳᱭ᱾
ᱟᱫᱚ ᱚᱱᱟ ᱥᱚᱨᱦᱟᱭ ᱫᱚ ᱟᱞᱟᱫᱟ ᱟᱞᱟᱫᱟ ᱦᱩᱭᱩᱜ ᱠᱟᱱ ᱛᱟᱯᱮᱭᱟ ᱵᱟᱝ᱾
ᱦᱳᱭ ᱦᱳᱭ ᱥᱚᱨᱦᱟᱭ ᱫᱚ ᱦᱟᱸᱜ ᱟᱞᱟᱫᱟ ᱟᱞᱟᱫᱟ ᱦᱩᱭᱩᱜ ᱛᱟᱞᱮᱭᱟ ᱠᱤᱱᱛᱩ ᱢᱮᱱᱠᱷᱟᱱ ᱦᱟᱸᱜ ᱫᱤᱱ᱾ ᱛᱚᱠᱷᱚᱱ ᱫᱚ ᱢᱤᱫ ᱫᱤᱱ ᱛᱮᱜᱮ ᱦᱩᱭᱩᱜ ᱛᱟᱞᱮᱭᱟ ᱜᱚᱢᱠᱮ᱾
ᱚᱻ ᱢᱤᱫ ᱫᱤᱱ ᱛᱮᱜᱮ ᱦᱩᱭᱩᱜ-ᱟ ᱠᱤᱱᱛᱩ ᱟᱞᱟᱫᱟ ᱟᱞᱟᱫᱟ ᱯᱟᱲᱟ ᱨᱮ ᱦᱩᱭᱩᱜ ᱛᱟᱦᱮᱱ᱾
ᱦᱳᱭ ᱦᱳᱭ ᱦᱳᱭ ᱠᱤᱱᱛᱩ ᱢᱟᱱᱮ ᱚᱱᱟ ᱡᱟᱦᱟᱸ ᱫᱤᱱ ᱠᱚ ᱮᱱᱛᱮᱫ ᱠᱚ ᱜᱚᱴᱟᱭ᱾ ᱚᱱᱟ ᱫᱚ ᱮᱱᱛᱮ ᱢᱟᱱᱮ ᱚᱱᱮ ᱱᱟᱭᱠᱮᱭᱟᱜ᱾ ᱦᱳᱭ ᱱᱟᱭᱠᱮᱭᱟᱜ ᱤᱭᱟᱹ ᱨᱮᱜᱮ ᱠᱚ ᱜᱚᱴᱟ ᱠᱚ ᱮᱱᱛᱮᱫ ᱯᱩᱱᱭᱟᱹ ᱴᱚᱞᱟ ᱨᱮᱱ ᱦᱚᱲ ᱢᱤᱫ ᱥᱟᱶᱛᱮ᱾
ᱚᱸ᱾
ᱟᱨ ᱚᱱᱟ ᱢᱩᱪᱟᱹᱫ ᱢᱟᱱᱮ ᱡᱟᱞᱮ ᱯᱚᱨᱮ ᱫᱚᱥᱟᱨ ᱫᱤᱱ ᱦᱤᱞᱳᱜ᱾
ᱦᱮᱸ᱾
ᱟᱫᱚ ᱥᱮᱫᱤᱱ ᱦᱤᱞᱳᱜ ᱫᱚ ᱦᱟᱸ ᱢᱟᱱᱮ ᱤᱭᱟᱹ ᱦᱩᱭᱩᱜ ᱠᱟᱱ ᱛᱟᱞᱮ ᱛᱟᱦᱮᱸ ᱚᱱᱟ ᱫᱮᱥ ᱵᱟᱸᱫᱱᱟ᱾
ᱚᱸ᱾
ᱢᱟᱱᱮ ᱚᱱᱟ ᱜᱚᱰᱟ ᱨᱮᱞᱮ ᱠᱷᱩᱱᱴᱟᱹᱣ ᱠᱚᱣᱟ ᱮᱱᱛᱮ᱾
ᱚ ᱦᱮᱸ ᱦᱮᱸ ᱦᱮᱸ
ᱟᱫᱚ ᱱᱮᱛᱟᱨ ᱫᱚ ᱦᱟᱸᱜ ᱟᱹᱭᱟᱹᱣ ᱠᱟᱜᱼᱟ ᱞᱮᱛᱚ ᱚᱱᱟ᱾ ᱠᱷᱮᱞᱳᱰ ᱠᱚ ᱦᱮᱯᱨᱟᱣ ᱞᱮ ᱫᱚᱦᱳᱭᱟ᱾
ᱦᱮᱸ ᱦᱮᱸ ᱦᱮᱸ ᱚᱱᱟ ᱵᱳᱡᱷᱟ ᱛᱩᱧ ᱵᱳᱚᱡᱷᱟ ᱛᱩᱧ ᱠᱚ ᱚᱱᱟ ᱠᱚ᱾
ᱵᱟᱝ ᱚᱱᱟ ᱵᱷᱮᱡᱟ ᱛᱩᱧ ᱮᱠᱞᱟ ᱫᱚ ᱵᱟᱝ ᱜᱚᱝᱠᱮ ᱚᱱᱟ ᱵᱚᱞ ᱠᱷᱮᱞ ᱦᱚᱞᱮ ᱫᱚᱦᱚᱭ ᱜᱮᱭᱟ᱾
ᱚᱜ-ᱚ ᱚᱱᱟ ᱠᱷᱮᱞᱳᱰ ᱚ ᱟᱪᱪᱷᱟ᱾
ᱦᱳᱭ ᱦᱳᱭ ᱵᱚᱞ ᱠᱷᱮᱞᱳᱰ ᱦᱚᱞᱮ ᱫᱚᱦᱚᱭᱟ ᱚᱱᱮ ᱟᱹᱰᱤ ᱟᱭᱢᱟ ᱠᱤᱪᱷᱩ ᱛᱟᱦᱮᱱᱟ ᱟᱫᱚ ᱚᱱᱟ ᱦᱚᱛᱮᱡ ᱛᱮ ᱢᱟᱱᱮ ᱪᱟᱞᱮ ᱫᱚᱥᱟᱨ ᱦᱤᱞᱳᱜ ᱠᱷᱚᱡ ᱟᱨ ᱢᱤᱫ ᱫᱤᱱ ᱞᱮ ᱛᱟᱭᱚᱢ ᱠᱟᱜᱼᱟ ᱚᱱᱟ ᱫᱮᱥ ᱵᱟᱸᱫᱷᱟᱱᱟ ᱫᱚ᱾
ᱚᱸ,
ᱟᱫᱚ ᱥᱮᱫᱤᱱᱮ ᱚᱱᱟ ᱤᱭᱟᱹ ᱦᱤᱞᱳᱜ ᱫᱚ ᱦᱟᱸᱜ ᱵᱚᱞ ᱠᱷᱮᱹᱞ ᱛᱮᱜ ᱜᱮ ᱦᱩᱭᱩᱜ-ᱟ᱾ ᱟᱨ ᱯᱚᱨᱮᱨ ᱫᱤᱱ ᱦᱤᱞᱚᱜ ᱫᱚ᱾ ᱛᱮ ᱚᱱᱟ ᱵᱮᱡᱟ ᱛᱩᱧ ᱦᱩᱭᱩᱜ-ᱟ ᱥᱟᱶᱛᱮ ᱚᱱᱟ ᱠᱟᱲᱟ ᱠᱷᱩᱱᱴᱟᱹᱣ᱾ ᱠᱟᱰᱟ ᱰᱟᱹᱝᱨᱤ ᱠᱷᱩᱱᱴᱟᱹᱣ ᱮᱱᱛᱮ ᱚᱱᱟ ᱨᱮᱦᱚᱸ ᱯᱨᱟᱭᱤᱡ ᱟᱰᱤ ᱞᱮᱠᱟᱱᱟᱜ ᱛᱟᱦᱮᱱᱟ ᱚᱠᱚᱭ ᱵᱟᱱ ᱱᱟᱯᱟᱭᱮ ᱠᱷᱩᱱᱴᱟᱹᱣ ᱫᱟᱲᱮᱼᱟᱭᱟ ᱾ ᱚᱠᱚᱭᱨᱮᱱ ᱠᱟᱰᱟ ᱥᱮ ᱰᱟᱝᱨᱤ ᱱᱟᱯᱟᱭ ᱨᱚᱜᱟ᱾ ᱛᱟᱯᱚᱨᱮ, ᱚᱱᱟ ᱟᱨ ᱧᱤᱫᱟᱹ ᱵᱮᱲᱟ ᱢᱟᱱᱮ ᱯᱷᱟᱭᱱᱮᱞ ᱠᱚ ᱦᱩᱭ ᱵᱟᱲᱟ ᱠᱟᱛᱮ ᱦᱟᱜ᱾ ᱥᱚᱨᱦᱟᱭ ᱮᱱᱮᱡ ᱚᱱᱟ ᱠᱚᱢᱯᱤᱴᱤᱥᱮᱱ ᱞᱮ ᱫᱚᱦᱚᱭᱟ ᱾
ᱚᱸ ᱢᱟᱱᱮ ᱚᱱᱟ ᱫᱚ ᱟᱹᱛᱩᱼᱼ ᱚᱸ ᱚᱱᱟ ᱫᱚ ᱟᱯᱮ ᱟᱹᱛᱩ ᱨᱮᱱ ᱛᱮᱜᱮ ᱥᱮ ᱟᱨᱦᱚᱸ ᱡᱟᱦᱟᱸᱭ ᱮᱴᱟᱜ ᱮᱴᱟᱜ ᱟᱹᱛᱩ ᱠᱷᱚᱱᱟᱜ ᱚᱱᱠᱟ ᱤᱭᱟᱹ ᱠᱚ ᱦᱤᱡᱩᱜ-ᱟ ᱛᱟᱦᱮᱫ ᱮᱱᱮᱡ ᱞᱟᱹᱜᱤᱫ᱾
ᱦᱳᱭ ᱮᱱᱮᱡ ᱞᱟᱹᱜᱤᱫ ᱞᱮ ᱟᱜᱩᱠᱚᱣᱟ ᱮᱱᱛᱮ ᱯᱚᱭᱥᱟ ᱫᱤᱭᱮ᱾
ᱚᱸ,
ᱟᱫᱚ ᱞᱟᱦᱟ ᱛᱮᱫᱚ ᱦᱟᱜ ᱡᱚᱛᱚ ᱴᱚᱞᱟ ᱢᱤᱫ ᱠᱟᱛᱮᱞᱮ ᱠᱚᱨᱟᱣᱮᱫ ᱛᱟᱦᱮᱫ ᱟᱫᱚ ᱱᱤᱭᱟᱹ ᱵᱟᱨ ᱫᱚ ᱦᱟᱜ ᱩᱱᱠᱩ ᱡᱟᱦᱟᱸ ᱟᱥᱚᱞ ᱴᱚᱞᱟ ᱩᱱᱠᱩ ᱠᱷᱮᱞ ᱠᱚ ᱫᱚᱦᱚᱭᱮᱫᱟ ᱛᱚ᱾ ᱟᱫᱚ ᱩᱱᱠᱩ ᱜᱮ ᱦᱟᱜ ᱡᱟᱦᱟᱸ ᱛᱤᱱᱟᱹᱜ ᱠᱤᱪᱷᱩ ᱠᱷᱚᱨᱪᱟᱜ ᱠᱟᱱᱟ ᱡᱚᱛᱚ ᱟᱠᱚ ᱜᱮᱠᱚ ᱧᱮᱞ ᱫᱟᱠᱚ ᱦᱟᱸᱜᱼᱼ
ᱚᱸ,
ᱞᱟᱵᱷᱚᱜ ᱠᱟᱱ ᱞᱚᱥᱠᱟᱱᱚᱜ ᱠᱟᱱ ᱡᱚᱛᱚ ᱩᱱᱠᱩᱣᱟᱜ ᱜᱮ᱾
ᱚ, ᱛᱟᱦᱚᱞᱮ ᱠᱷᱟᱱ ᱫᱚ ᱜᱚᱢᱠᱮ ᱡᱟᱦᱟᱸ ᱚᱱᱟ ᱟᱹᱜᱩ ᱠᱚ ᱛᱟᱦᱮᱱᱟᱯᱮ ᱚᱱᱟ ᱫᱚ ᱟᱯᱮᱭᱟᱜ ᱴᱟᱠᱟ ᱛᱮᱜᱮ ᱥᱮ ᱩᱱᱠᱩ ᱮᱱᱴᱨᱤ ᱯᱷᱤ ᱞᱮᱠᱟ ᱮᱱᱴᱨᱤ ᱯᱷᱤ ᱛᱟᱦᱮᱱᱟᱠᱚ ᱛᱚᱵᱮ ᱹᱟᱱᱤᱡ ᱚᱱᱮ ᱡᱟᱦᱟᱸᱮᱠᱟ ᱯᱷᱩᱴᱵᱚᱞ ᱠᱚ ᱪᱮᱫ ᱞᱮᱠᱟ ᱵᱟᱝ ᱦᱳᱭᱳᱜ ᱛᱟᱦᱮᱸᱱᱟ ᱤᱱᱴᱨᱤᱯᱷᱤ ᱠᱟᱛᱮᱜ ᱡᱟᱦᱟᱸᱭ ᱠᱚ ᱯᱷᱟᱥᱴ ᱯᱨᱟᱭᱤᱡᱽ ᱠᱚ ᱢᱟᱨᱟᱣ ᱠᱮᱫᱟ ᱩᱱᱠᱩ ᱠᱚ ᱢᱟᱨᱟᱣ ᱠᱮᱫᱟ᱾